ᱦᱮᱸ ᱦᱮᱸ ᱜᱚᱝᱠᱮ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ
ᱦᱳᱭ ᱦᱳᱭ ᱦᱳᱭ ᱦᱳᱭ ᱟᱸᱡᱚᱢᱚᱜ ᱠᱟᱱ ᱜᱮᱭᱟ ᱢᱟ ᱟᱵᱤᱱ ᱡᱟᱦᱟᱸ ᱞᱟᱝ ᱜᱚᱞᱯᱷᱚᱭᱮᱫ ᱛᱟᱦᱮᱸᱱᱟ ᱚᱱᱟ ᱜᱮᱞᱟᱝ ᱞᱟᱦᱟ ᱤᱫᱤ ᱞᱮᱹᱜᱤ
ᱦᱳᱭ ᱴᱷᱤᱠ ᱢᱟ
ᱦᱳᱭ ᱥᱮ ᱦᱮᱸ ᱛᱟᱦᱚᱞᱮ ᱛᱟᱦᱚᱞᱮ ᱟᱯᱮ ᱥᱮᱫ ᱫᱚ ᱚᱱᱠᱟ ᱥᱩᱨ ᱥᱩᱯᱩᱨ ᱫᱚ ᱛᱟᱦᱚᱞᱮ ᱟᱹᱛᱩ ᱠᱚᱫᱚ ᱵᱟᱹᱱᱩᱜᱼᱟ ᱥᱟᱱᱛᱟᱲ ᱟᱹᱛᱩ ᱠᱚᱫᱚ
ᱟᱻ ᱢᱮᱱᱮᱜ ᱜᱮᱭᱟ ᱦᱚᱸᱻ ᱢᱟᱱᱮ ᱚᱱᱛᱮ ᱡᱟᱦᱟᱸᱠᱚ ᱟᱯᱮ ᱫᱚ ᱥᱟᱺᱜᱤᱧ ᱴᱤ ᱢᱮᱱᱟᱜ ᱯᱮᱭᱟ ᱢᱮᱱᱠᱷᱟᱱ ᱚᱱᱠᱟ ᱥᱺᱜᱤ ᱫᱚ ᱱᱟᱜ ᱱᱚᱰᱮ ᱵᱟᱹᱱᱩᱜ ᱞᱮᱭᱟ ᱛᱷᱚᱲᱟ ᱜᱟᱱ ᱟᱞᱮ ᱯᱟᱸᱧᱪ ᱟᱞᱮ ᱠᱷᱚᱱ ᱯᱷᱟᱨᱟᱠ ᱧᱚᱜ ᱨᱮᱫᱚ ᱚᱱᱠᱟ ᱥᱟᱺᱜᱤ ᱧᱚᱜ ᱢᱮᱱᱟᱜ ᱠᱚᱣᱟ ᱟᱞᱮ ᱛᱟᱞᱟ ᱨᱮᱫᱚ ᱱᱩᱠᱩ ᱮᱴᱟᱜ ᱮᱴᱟᱜ ᱡᱟᱹᱛ ᱵᱚᱭᱦᱟ ᱠᱚ ᱵᱚᱞᱮ ᱢᱮᱱᱟᱜ ᱠᱚᱣᱟ ᱠᱚ ᱜᱮ ᱛᱚ ᱚᱱᱟ ᱠᱚ ᱛᱟᱞᱟ ᱨᱮ ᱟᱨᱦᱚ ᱢᱮᱱᱟᱜᱼᱟ ᱟᱫᱚ ᱮᱴᱟᱜ ᱮᱴᱟᱜ ᱦᱚᱲᱟᱜ ᱡᱟᱭᱜᱟ ᱡᱚᱢᱤ ᱨᱮ ᱵᱟᱝ
ᱦᱳᱭ ᱟᱨᱠᱤ ᱱᱤᱡᱮᱨᱟᱜ ᱡᱩᱢᱤ ᱨᱮᱜᱮ ᱟᱫᱚ ᱮᱴᱟᱜ ᱪᱷᱟᱹᱛᱤᱠ ᱡᱟᱹᱛᱤ ᱠᱚ ᱢᱮᱱᱟᱜ ᱠᱚᱣᱟ ᱟᱨᱠᱤ ᱫᱤᱠᱩ ᱠᱩ ᱦᱳᱭ ᱥᱮ ᱦᱳᱭ ᱟᱫᱚ ᱛᱟᱦᱚᱞᱮ ᱟᱯᱮᱥᱮᱫ ᱫᱚ ᱢᱟᱱᱮ ᱪᱮᱫ ᱞᱮᱠᱟ ᱢᱟᱱᱮ ᱵᱩᱨᱩ ᱫᱷᱟᱯ ᱫᱷᱟᱯ ᱨᱮ ᱚᱲᱟᱜ ᱛᱟᱯᱮ ᱦᱮᱸ ᱥᱮ ᱟᱵᱮᱱ ᱞᱮᱠᱟ ᱜᱮ ᱥᱚᱢᱟᱱ ᱡᱟᱭᱜᱟ ᱠᱚᱨᱮᱜ ᱜᱮ ᱚᱲᱟᱜ ᱛᱟᱯᱮ
ᱜᱚᱝᱠᱮ ᱟᱞᱮ ᱥᱮᱫ ᱠᱚᱫᱚ ᱱᱟᱦᱟᱸᱜ
ᱚ ᱥᱚᱢᱟᱱ ᱜᱮᱭᱟ ᱟᱫᱚ ᱚᱱᱮ ᱴᱤᱵᱤ ᱠᱚᱨᱮ ᱥᱮ ᱚᱱᱮ ᱠᱷᱚᱵᱚᱨ ᱴᱤᱵᱤ ᱠᱚᱨᱮ ᱵᱷᱤᱰᱭᱳ ᱠᱚᱨᱮ ᱧᱮᱞ ᱵᱟᱲᱟᱣ ᱟᱠᱟᱱᱟ ᱥᱮ ᱪᱟ ᱵᱟᱜᱟᱱ ᱟᱥᱟᱢ ᱫᱤᱥᱚᱢ ᱪᱟ ᱵᱟᱜᱟᱱ ᱚᱱᱟ ᱠᱚᱨᱮ ᱫᱷᱟᱯ ᱫᱷᱟᱯ ᱛᱮᱠᱚ ᱚᱲᱟᱜ ᱵᱟᱲᱟ ᱠᱟᱜᱼᱟ ᱛᱚ ᱟᱫᱚ ᱚᱱᱟᱜᱮ ᱟᱨᱠᱤ ᱟᱫᱚ ᱚᱱᱟ ᱧᱮᱞ ᱵᱟᱲᱟ ᱦᱩᱭ ᱠᱟᱱᱟ ᱟᱫᱚ ᱩᱱᱟᱹᱜ ᱫᱚ ᱵᱟᱲᱟᱭ ᱵᱟᱹᱱᱩᱜ ᱠᱟᱫᱟ ᱟᱨ ᱪᱟᱞᱟᱣ ᱦᱚᱸ ᱵᱟᱝ ᱪᱟᱞᱟᱣ ᱵᱟᱲᱟ ᱦᱩᱭ ᱟᱠᱟᱱᱟ ᱟᱥᱟᱢ ᱫᱤᱥᱚᱢ ᱥᱮᱫ ᱫᱚ
ᱚᱱᱟ ᱠᱚᱦᱚᱸ ᱢᱮᱱᱟᱜ ᱜᱮᱭᱟ ᱵᱚᱞᱮ ᱟᱹᱰᱤ ᱥᱟᱺᱜᱤᱧ ᱥᱟᱺᱜᱤᱧ ᱧᱚᱜ ᱛᱮ ᱢᱮᱱᱟᱜᱼᱟ
ᱟᱪᱪᱷᱟ ᱟᱪᱪᱷᱟ
ᱟᱞᱮ ᱥᱩᱨ ᱠᱚᱨᱮ ᱫᱚ ᱱᱚᱝᱠᱟ ᱵᱟᱹᱱᱩᱜᱼᱟ ᱮᱠᱫᱚᱢ ᱟᱞᱮ ᱛᱚ ᱠᱷᱚᱱ ᱟᱨᱦᱚᱸ ᱯᱩᱨᱩᱵᱽ ᱫᱤᱥᱚᱢ ᱥᱮ ᱚᱱ ᱚᱱᱛᱮ ᱪᱟᱞᱟᱜ ᱡᱟᱹᱨᱩᱲᱟ ᱱᱤᱭᱟᱹ ᱟᱞᱮ ᱟᱰᱮ ᱯᱟᱥᱮ ᱠᱚᱫᱚ ᱵᱩᱨᱩ ᱫᱟᱨᱮ ᱠᱚᱫᱚ ᱵᱟᱹᱱᱩᱜᱼᱟ
ᱚ ᱛᱟᱦᱚᱞᱮ ᱟᱯᱮ ᱟᱯᱮ ᱠᱷᱚᱡ ᱫᱚ ᱛᱟᱦᱚᱞᱮ ᱵᱩᱨᱩ ᱠᱚᱫᱚ ᱥᱟᱺᱜᱤᱧ ᱨᱮᱜᱮ ᱢᱮᱱᱟᱜ ᱟᱠᱟᱫᱟ ᱛᱟᱭᱛᱚ,
ᱦᱮᱸ ᱟᱹᱰᱤ ᱥᱟᱺᱜᱤᱧ ᱨᱮᱜᱮ ᱢᱮᱱᱟᱜᱼᱟ, ᱦᱮᱸ ᱵᱤᱨ ᱠᱚᱫᱚ ᱥᱩᱨ ᱨᱮᱜᱮ ᱢᱮᱱᱟᱜᱼᱟ ᱦᱮᱸ ᱢᱮᱱᱠᱷᱟᱱ ᱚᱱᱟ ᱵᱤᱨ ᱨᱮᱫᱚ ᱚᱱᱠᱟ ᱵᱩᱨᱩ ᱠᱚᱫᱚ ᱵᱟᱹᱱᱩᱜᱼᱟ ᱠᱷᱟᱹᱞᱤ ᱫᱟᱨᱮ ᱱᱟᱹᱲᱤ ᱠᱚᱜᱮ ᱚᱱᱠᱟ ᱞᱟᱹᱴᱩ ᱞᱟᱹᱴᱩ ᱢᱮᱱᱟᱜᱼᱟ
ᱛᱚᱵᱮ ᱟᱯᱮ ᱫᱚᱯᱮ ᱱᱚᱣᱟ ᱵᱟᱦᱟ ᱠᱚᱯᱮ ᱵᱟᱦᱟᱜᱼᱟ ᱥᱮ ᱵᱟᱝ?
ᱦᱳᱭ ᱮᱠᱫᱚᱢ ᱵᱟᱦᱟ ᱜᱮ ᱪᱮᱫᱟᱜ ᱵᱟᱝ ᱚᱱᱟ ᱠᱚᱫᱚ ᱦᱩᱭᱩᱜ ᱜᱮᱭᱟ ᱱᱚᱛᱮ ᱫᱚ, ᱟᱯᱮᱥᱮᱫ?
ᱦ ᱟᱞᱮ ᱥᱮᱫ ᱦᱚᱸ ᱦᱩᱭᱩᱜ ᱜᱮᱭᱟ ᱟᱹᱰᱤ ᱱᱟᱯᱟᱭ ᱛᱮᱜᱮ ᱦᱩᱭᱩᱜᱼᱟ ᱟᱹᱰᱤ ᱡᱚᱢ ᱡᱚᱢᱟᱴ ᱜᱮ ᱵᱟᱦᱟ ᱠᱚᱫᱚ ᱦᱩᱭᱩᱜᱼᱟ ᱾ ᱟᱫᱚ ᱟᱯᱮ ᱥᱮᱫ ᱫᱚ ᱵᱟᱦᱟ ᱠᱚᱫᱚ ᱚ ᱦᱩᱭᱩᱜ ᱜᱮᱭᱟ ᱦᱩᱭ ᱫᱚ ᱦᱩᱭᱩᱜ ᱜᱮᱭᱟ ᱟᱫᱚ ᱱᱚᱣᱟ ᱡᱟᱦᱟᱸ ᱤᱭᱟᱹ ᱠᱚᱨᱮᱜᱤ ᱧᱮᱞ ᱵᱟᱲᱟ ᱦᱩᱭ ᱟᱠᱟᱱᱟ ᱚᱱᱮ ᱭᱩᱴ ᱴᱤᱭᱩᱯ ᱠᱚᱨᱮ ᱠᱚ ᱟᱲᱟᱜ ᱵᱟᱲᱟᱭ ᱫᱚ ᱟᱫᱚ ᱚᱱᱟ ᱠᱚᱨᱮ ᱜᱮ ᱧᱮᱞ ᱵᱟᱲᱟ ᱦᱩᱭ ᱟᱠᱟᱱᱟ ᱥᱮᱱ ᱫᱚ ᱵᱟᱝ ᱦᱩᱭ ᱟᱠᱟᱱᱟ ᱚᱱᱛᱮ ᱫᱚ ᱟᱨ ᱛᱚᱵᱮ ᱟᱯᱮ ᱱᱚᱛᱮ ᱟᱞᱮ ᱵᱤᱨᱵᱷᱩᱢ ᱰᱤᱥᱴᱤᱠ ᱥᱮᱫ ᱯᱮ ᱦᱮᱡ ᱵᱟᱲᱟ ᱟᱠᱟᱱᱟ ᱥᱮ ᱵᱟᱝ
ᱦᱮᱸ ᱜᱚᱝᱠᱮ ᱚᱱᱠᱟ ᱫᱚ ᱱᱟᱦᱟᱸᱜ ᱤᱧ ᱵᱚᱞᱚ ᱵᱟᱝ ᱦᱩᱭ ᱠᱟᱱᱟ ᱦᱟᱱᱛᱮ ᱯᱟᱨᱚᱢ ᱵᱟᱲᱟ ᱫᱚ ᱦᱩᱭ ᱠᱟᱱᱟ ᱦᱟᱱᱛᱮ ᱫᱤᱥᱚᱢ ᱥᱮᱫ
ᱚᱠᱟ ᱥᱮᱫ ᱚᱠᱟ ᱥᱮᱫ ᱯᱮ ᱪᱟᱞᱟᱣ ᱟᱠᱟᱱᱟ
ᱦᱟᱱᱛᱮ ᱟᱵᱚᱣᱟᱜ ᱫᱤᱥᱚᱢ ᱥᱮᱫ ᱚᱱᱛᱮ ᱫᱚᱞᱮ ᱪᱟᱞᱟᱣ ᱵᱟᱲᱟᱣᱟ ᱢᱮᱱᱠᱷᱟᱱ ᱦᱳᱭ ᱠᱳᱞᱠᱟᱛᱟ ᱦᱚᱸᱞᱮ ᱪᱟᱞᱟᱣ ᱵᱟᱲᱟ ᱜᱮᱭᱟ
ᱟᱪᱪᱷᱟ ᱟᱪᱪᱷᱟ
ᱚᱱᱟ ᱠᱚᱨᱮ ᱦᱚᱸ ᱪᱟᱞᱟᱣ ᱵᱟᱲᱟ ᱜᱮᱭᱟ ᱵᱚᱞᱮ ᱟᱨ ᱚᱱᱟ ᱚᱱᱮ ᱚᱱᱟ ᱠᱚᱨᱮ ᱠᱷᱚᱱ ᱢᱟ ᱜᱟᱹᱰᱤ ᱪᱮᱛᱟᱱ ᱛᱮ ᱪᱟᱞᱟᱜ ᱦᱩᱭᱩᱜᱼᱟ ᱛᱚ ᱚᱱᱟ ᱠᱚᱨᱮ ᱫᱚ ᱯᱷᱮᱰ ᱠᱟᱛᱮᱜ ᱚᱱᱠᱟ ᱟᱛᱳ ᱯᱟᱲᱟ ᱠᱚᱨᱮ ᱫᱚ ᱵᱟᱝᱞᱮ ᱵᱚᱞᱚ ᱵᱟᱲᱟᱣ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱛᱚᱵᱮ ᱯᱮ ᱚᱱᱛᱮ ᱟᱯᱮ ᱟᱛᱩ ᱠᱚᱨᱮᱱ ᱡᱮ ᱩᱱᱠᱩ ᱢᱟᱱᱮ ᱥᱟᱨᱵᱷᱤᱥ ᱦᱚᱲ ᱢᱮᱱᱟᱜ ᱠᱚᱣᱟ ᱛᱚ ᱪᱮᱫ ᱞᱮᱠᱟ ᱢᱮᱱᱟᱜ ᱠᱚᱣᱟ
ᱚ ᱥᱟᱨᱵᱷᱤᱥ ᱫᱚ ᱥᱟᱨᱵᱷᱤᱥ ᱼ ᱚ ᱦᱳᱭ ᱢᱮᱱᱟᱜ ᱠᱚ ᱜᱮᱭᱟ ᱱᱟᱦᱟᱸᱜ ᱜᱚᱝᱠᱮ ᱟᱫᱚ ᱟᱠᱟᱞ ᱧᱚᱜ ᱜᱮᱭᱟ ᱠᱚ ᱱᱚᱛᱮ ᱫᱚ ᱱᱟᱸᱜ ᱚᱱᱠᱟ ᱟᱹᱰᱤ ᱥᱟᱸᱜᱮ ᱫᱚ ᱵᱟᱹᱱᱩᱜ ᱠᱚᱣᱟ ᱱᱚᱛᱮ ᱫᱚ
ᱟᱯᱮ ᱟᱛᱩ ᱨᱮᱱ ᱢᱮᱱᱟᱜ ᱠᱚ ᱜᱮᱭᱟ?
ᱦᱮᱸ ᱟᱹᱛᱩ ᱠᱚᱨᱮᱱ ᱦᱚᱸ ᱢᱮᱱᱟᱜ ᱠᱚ ᱜᱮᱭᱟ᱾
ᱟᱪᱪᱷᱟ ᱟᱪᱪᱷᱟ ᱟᱫᱚ ᱪᱤᱜ ᱠᱚᱨᱮ ᱠᱚ ᱥᱟᱨᱵᱤᱥᱟ ᱯᱩᱞᱤᱥᱼᱼ ᱯᱩᱞᱤᱥ ᱟᱨᱢᱤ ᱠᱚᱨᱮ?
ᱤᱱᱟᱹ ᱠᱚᱨᱮ ᱫᱚ ᱮᱠᱜᱚᱢ ᱠᱚᱢ ᱜᱮᱭᱟ ᱠᱚ ᱚᱻᱱᱚᱜ-ᱚᱭ ᱦᱮ ᱢᱟᱥᱴᱟᱨ ᱠᱩᱜᱤ
ᱟᱪᱪᱷᱟ ᱟᱪᱪᱷᱟ ᱟᱪᱪᱷᱟ᱾
ᱢᱤᱫᱴᱮᱡᱼᱼ ᱟᱨ ᱱᱚᱠᱟ ᱪᱤᱵᱼᱼ ᱵᱩ ᱨᱮᱱ ᱫᱚ ᱚᱻ ᱚᱱᱟ ᱠᱚᱨᱮ ᱫᱚ ᱟᱨᱦᱚᱸ ᱵᱟᱹᱱᱩᱜ ᱠᱚᱣᱟ᱾ ᱪᱮᱫᱟᱜ ᱥᱮ ᱱᱚᱛᱮ ᱢᱟ ᱱᱚᱜ-ᱚᱭ ᱦᱚᱭ ᱱᱚᱛᱮ ᱢᱟ ᱱᱚᱜ-ᱚᱭ ᱡᱮ ᱡᱟᱹᱛᱤ ᱡᱩᱲᱩ ᱱᱟᱸᱜ ᱱᱤᱛ ᱦᱟᱹᱵᱤᱡ ᱵᱟᱝ ᱞᱮ ᱧᱟᱢ ᱠᱟᱫᱟ ᱛᱚ᱾
ᱚ ᱟᱯᱮ ᱫᱚ ᱮᱠᱷᱚᱱ ᱫᱚ ᱳ ᱵᱤ ᱥᱤ ᱠᱟᱱ ᱜᱮᱭᱟ ᱯᱮ ᱵᱟᱝ ᱟᱯᱮ ᱫᱚ ᱥᱟᱱᱛᱟᱲ ᱵᱟᱝ ᱠᱟᱱᱟ ᱯᱮ ᱠᱚ ᱤᱭᱟᱹ ᱮᱥᱴᱤ ᱫᱚ ᱵᱟᱠᱚ ᱮᱢ ᱠᱟᱜ ᱯᱮᱭᱟ?
ᱵᱟᱝ ᱵᱟᱝ ᱵᱟᱝ᱾
ᱳ ᱵᱤ ᱥᱤ ᱵᱟᱝ ᱟᱯᱮ ᱫᱚ?
ᱦᱮᱸ ᱦᱚᱭ ᱦᱚᱭ᱾
ᱚᱻ ᱟᱫᱚ ᱱᱚᱣᱟ ᱦᱚᱸ ᱟᱹᱰᱤ ᱥᱚᱸᱜ ᱟᱹᱰᱤ ᱛᱟᱲᱟ ᱛᱟᱹᱲᱤ ᱜᱮ ᱦᱟᱸᱜ ᱱᱚᱣᱟ ᱦᱟᱸᱜᱼᱼ ᱟᱯᱮ ᱠᱩ ᱮᱥ ᱴᱤ ᱠᱩ ᱵᱮᱱᱟᱣ ᱯᱮᱭᱟ ᱦᱟᱸᱜ ᱟᱻ ᱚᱱᱠᱟ ᱦᱟᱸᱜ ᱡᱚᱫᱤ ᱦᱩᱭᱩᱜ ᱠᱟᱱ ᱠᱷᱟᱡ᱾ ᱟᱫᱚ ᱦᱤᱥᱟᱹᱵᱽ ᱞᱮᱠᱟ ᱛᱮᱫᱚ ᱟᱯᱮ ᱫᱚ ᱮᱥ ᱴᱤ ᱫᱚ ᱠᱟᱱᱟ ᱯᱮ ᱟᱫᱚᱼᱼ ᱪᱮᱫᱟᱜ ᱪᱮ ᱟᱯᱮ ᱡᱮᱱᱟᱨᱮᱞ ᱠᱚ ᱫᱚᱦᱚ ᱠᱟᱜ ᱯᱮᱭᱟ ᱚᱱᱟ ᱫᱚ ᱛᱷᱚᱲᱟ ᱵᱟᱥᱮᱡ ᱪᱚᱼᱼ ᱱᱚᱶᱟ ᱱᱟᱠᱥᱟᱞᱤ ᱮᱲᱤᱭᱟ ᱠᱟᱱᱟ ᱚᱱᱟ ᱠᱷᱟᱹᱛᱤᱨ ᱛᱮ ᱥᱮ ᱪᱤᱜ ᱞᱟᱹᱜᱤᱫ ᱪᱚ ᱚᱠᱚᱵᱟᱲᱟᱭ ᱪᱚ᱾
ᱦᱳᱭ ᱚᱱᱟ ᱠᱩ ᱜᱤ ᱱᱟᱜ ᱛᱮᱫ ᱠᱩ ᱠᱷᱟᱹᱛᱤᱨ ᱛᱮ᱾
ᱦᱚᱭ ᱛᱟᱦᱚᱞᱮ ᱟᱯᱮ ᱫᱚ ᱱᱚᱣᱟ ᱡᱚᱦᱟᱸᱼᱼ ᱱᱚᱜ-ᱚᱭ ᱟᱯᱮ ᱫᱚ ᱪᱮᱜ ᱠᱚ ᱢᱮᱱᱟᱼᱼ ᱱᱚᱜ-ᱚᱭ ᱡᱟᱦᱟᱸ ᱟᱹᱨᱢᱤ ᱠᱩ ᱯᱩᱞᱤᱥ ᱠᱩᱼᱼ ᱛᱟᱨᱯᱚᱨᱮ ᱚᱱᱟ ᱵᱤᱭᱮ ᱥᱮᱯᱷ ᱠᱤ ᱡᱟᱦᱟᱸ ᱮᱥᱮᱥ ᱥᱤ ᱡᱤ ᱰᱤ ᱡᱟᱦᱟᱸ ᱪᱟᱹᱠᱨᱤ ᱠᱩ ᱦᱩᱭᱩᱜᱼᱼ ᱚᱱᱟ ᱫᱚ ᱟᱹᱰᱤ ᱥᱚᱦᱚᱡᱽ ᱨᱤᱯᱮ ᱧᱟᱢᱟ ᱪᱮᱥᱴᱟ ᱞᱮᱠᱷᱟᱱ ᱜᱮᱯᱮ ᱧᱟᱢᱟ ᱟᱯᱮ ᱫᱚ ᱱᱟᱹᱥᱤ ᱱᱟᱜ ᱛᱤᱜᱤ ᱯᱮ ᱧᱟᱢᱟ᱾
ᱦᱮᱸ ᱦᱚᱭ ᱟᱹᱰᱤ ᱛᱮᱜ ᱟᱹᱰᱤ ᱠᱩᱴᱷᱤᱱ ᱜᱤ᱾᱾
ᱦᱚᱭ ᱥᱮ ᱦᱚᱭ ᱥᱮ ᱾
ᱦᱮᱸ ᱦᱩᱸ᱾
ᱠᱚᱢ ᱱᱟᱢᱵᱟᱨ ᱛᱤᱜᱤ ᱯᱮ ᱧᱟᱢᱟ ᱪᱮᱫᱟᱜ ᱡᱮ ᱟᱯᱮ ᱫᱚ ᱱᱟᱠᱥᱚᱲ ᱮᱲᱤᱭᱟ ᱠᱟᱱᱟ ᱯᱮ ᱢᱚᱴᱟᱼᱢᱩᱴᱤ ᱟᱯᱮᱼᱼ ᱚᱝᱠᱟ ᱡᱩᱫᱤ ᱪᱚᱞᱞᱤᱥᱼᱼ ᱴᱤ ᱜᱟᱱ ᱧᱮ ᱱᱟᱢᱵᱟᱨ ᱡᱩᱫᱤ ᱴᱷᱤ ᱪᱚᱞᱞᱤᱥ ᱴᱤ ᱜᱟᱱᱮᱢ ᱯᱷᱮᱠ ᱞᱮᱠᱷᱟᱱ ᱜᱮ ᱮᱠᱫᱚᱢ ᱧᱟᱢ ᱠᱮᱫᱟᱢ᱾
ᱦᱮᱸ᱾
ᱚᱱᱟ ᱠᱚᱨᱮ ᱦᱚᱸ ᱪᱮᱥᱴᱟᱭ ᱯᱮ ᱦᱟᱸᱜ ᱛᱚᱵᱮ ᱟᱱᱤᱡ ᱜᱤ ᱢᱟᱱᱮ ᱦᱟᱸᱜᱼᱼ ᱢᱟᱭᱱᱮ ᱠᱩᱦᱚᱸ ᱵᱷᱟᱹᱜᱤ ᱵᱷᱟᱹᱜᱤ ᱜᱮ ᱢᱮᱱᱟᱜ ᱟᱠᱟᱫᱟ ᱚᱱᱟ ᱠᱚᱨᱮ ᱫᱚ ᱠᱷᱟᱨᱟᱯ ᱫᱚ ᱵᱟᱹᱱᱩᱜ-ᱟ᱾
ᱦᱮᱸ ᱱᱚᱛᱮ ᱠᱷᱟᱨᱟᱯ ᱫᱚ ᱵᱟᱹᱱᱩᱜ-ᱟ᱾ ᱮᱠᱫᱚᱢ ᱴᱷᱤᱠ‌ ᱛᱮ ᱜᱮ ᱦᱩᱭᱩᱜ-ᱟ ᱚᱱᱟ ᱠᱩᱫᱚ᱾
ᱟᱯᱮ ᱥᱮᱜ ᱫᱚ ᱪᱮᱜ ᱠᱟ ᱚᱱᱮ ᱫᱤᱱ ᱢᱚᱡᱩᱨᱤ ᱡᱩᱫᱤ ᱪᱮᱜ ᱠᱟᱹᱢᱤ ᱠᱩ ᱡᱟᱦᱟᱸᱭ ᱛᱤᱱᱟᱹᱜ ᱠᱟᱛᱮᱜ ᱢᱟᱭᱱᱮ ᱠᱚ ᱮᱢᱟ ᱠᱚᱣᱟ?
ᱱᱚᱛᱮ ᱫᱚ ᱱᱟᱦᱟᱸᱜᱼᱼ ᱚᱱᱠᱩᱭ ᱫᱤᱱ ᱢᱚᱸᱡᱩᱨᱤ ᱠᱩᱫᱚ ᱚᱸᱻ ᱡᱩᱫᱤ ᱱᱩᱝᱠᱟᱼ ᱟᱻᱟᱹᱵᱩ ᱟᱹᱛᱩ ᱯᱟᱲᱟ ᱠᱚᱨᱮ ᱦᱩᱭᱩᱜ-ᱟ᱾ ᱚᱸᱻ ᱚᱱᱟ ᱠᱚᱨᱮ ᱫᱚ ᱚᱸᱻ ᱚᱱᱠᱟ ᱯᱮ ᱥᱟᱭ ᱠᱮᱛᱮᱜ ᱱᱟᱦᱟᱸᱜ ᱠᱩ ᱮᱢᱟᱣ ᱠᱚᱣᱟ᱾
ᱚᱸᱻ ᱟᱞᱮ ᱥᱮᱜ ᱦᱚᱸ ᱯᱮ ᱥᱟᱭ ᱠᱟᱛᱮᱜ ᱜᱤᱠᱩ ᱮᱢᱟ ᱫᱚᱠᱚ ᱮᱢᱟ ᱠᱩ ᱠᱟᱱᱟ ᱟᱫᱚ ᱢᱮᱱᱠᱷᱟᱱᱼᱼ ᱟᱫᱚ ᱟᱯᱮ ᱥᱮᱱᱟᱜ ᱡᱤᱱᱤᱥ ᱨᱮᱱᱟᱜ ᱫᱟᱢ ᱠᱚ ᱪᱤᱜ ᱞᱮᱠᱟ ᱜᱮᱭᱟ?
ᱦᱚ ᱱᱚᱛᱮ ᱫᱚ ᱚᱸᱭ ᱡᱮᱼᱼ ᱱᱤᱭᱟᱹ ᱪᱟᱹᱣᱞᱤ ᱠᱚᱨᱮ ᱱᱟᱜ ᱜᱤ ᱛᱷᱚᱲᱟ ᱫᱚ ᱱᱟᱦᱟᱸᱜ ᱠᱚᱢ ᱧᱚᱜ-ᱟ᱾ ᱵᱟᱠᱷᱟᱱ ᱫᱚ ᱱᱚᱛᱮ ᱫᱚ ᱮᱠᱫᱚᱢ ᱪᱚᱲᱟ ᱜᱮᱭᱟ ᱡᱟᱦᱟᱸ ᱞᱮᱠᱟ ᱩᱛᱩ ᱡᱤᱱᱤᱥ ᱠᱩᱦᱚᱸ ᱤᱭᱟᱹ ᱠᱚᱦᱚᱸ᱾
ᱟᱪᱪᱷᱟ ᱟᱯᱮ ᱥᱮᱜ ᱡᱟᱦᱟᱸ ᱩᱱᱠᱩ ᱯᱩᱞᱴᱨᱤ ᱩᱢ ᱯᱩᱞᱴᱨᱤ ᱥᱤᱢ ᱯᱩᱞᱴᱨᱤ ᱥᱤᱢ ᱢᱤᱱᱟᱜᱼᱼ
ᱦᱮᱸ ᱦᱮᱸ ᱦᱮᱸ ᱢᱮᱱᱟᱜ ᱠᱚᱣᱟ ᱚᱻ ᱢᱟᱱᱮ ᱱᱚᱝᱠᱟ ᱩᱝᱠᱟ ᱯᱷᱟᱨᱟᱢ ᱠᱚᱫᱚ ᱤᱭᱟᱹ ᱠᱚᱫᱚ᱾ ᱜᱚᱫᱟᱢ ᱠᱚᱫᱚ ᱱᱚᱛᱮ ᱫᱚ ᱠᱚᱢ ᱜᱮᱭᱟ ᱱᱟᱦᱟᱜ᱾
ᱦᱳᱭ ᱟᱫᱚ ᱟᱫᱚ ᱚᱱᱟ ᱢᱟᱱᱮ ᱡᱟᱦᱟᱸ ᱵᱟᱡᱟᱨ ᱨᱮᱠᱚ ᱟᱹᱠᱷᱨᱤᱧ, ᱛᱚ ᱛᱤᱱᱟᱹᱜ ᱠᱟᱛᱮᱫ ᱠᱟᱹᱡᱤ ᱠᱚ ᱟᱹᱠᱷᱤᱨᱤᱧᱟ ᱟᱯᱮᱥᱮᱜ?
ᱦᱮ ᱱᱚᱣᱟ ᱫᱚ ᱟᱞᱮ ᱤᱭᱟᱹ ᱠᱚᱨᱮ ᱫᱚ ᱵᱚᱞᱮ ᱮᱸ ᱯᱳᱣᱟ ᱨᱮ ᱥᱳᱛᱛᱳᱨ ᱯᱚᱪᱟᱛᱳᱨ ᱴᱟᱠᱟ ᱱᱟᱦᱟᱜ ᱯᱟᱲᱟᱜ ᱠᱟᱱᱟ᱾ ᱮᱸᱰᱮᱠᱷᱟᱱ ᱠᱮᱡᱤ ᱢᱟ ᱦᱟᱱᱛᱮ ᱥᱟᱲᱮ ᱛᱤᱱ ᱥᱚ
ᱯᱟᱲᱟᱜ ᱠᱟᱱᱟ ᱠᱮᱡᱤ ᱨᱮ ᱛᱚ ᱪᱮᱫ ᱞᱮᱠᱟ ᱯᱟᱲᱟᱜ ᱠᱟᱱᱟ?
ᱦᱟᱱᱛᱮ ᱯᱟᱲᱟᱜ ᱠᱟᱱᱟ ᱥᱟᱲᱮ ᱛᱤᱱ ᱥᱚ᱾
ᱛᱚ ᱟᱹᱰᱤ ᱟᱹᱰᱤ ᱰᱷᱤᱨ ᱰᱷᱤᱨ ᱟᱯᱮ ᱥᱮᱫ ᱫᱩᱠᱩ ᱟᱹᱠᱷᱨᱤ ᱧᱮᱫ ᱠᱚᱣᱟ ᱛᱟᱦᱚᱞᱮ ᱟᱞᱮ ᱥᱮᱫ ᱫᱚ ᱱᱚᱝ ᱠᱟᱜ ᱟᱞᱮ ᱥᱮᱫ ᱫᱚ ᱱᱚᱝᱠᱟ ᱡᱩᱫᱤ ᱜᱚᱴᱟ ᱥᱤᱢ ᱜᱚᱴᱟ ᱛᱮᱢ ᱠᱮᱡᱤ ᱛᱮᱢ ᱦᱟᱛᱟᱣ ᱠᱚᱣᱟ ᱢᱚᱴᱟᱢᱩᱴᱤ ᱥᱟᱵᱽ ᱢᱮ, ᱮ ᱮᱠᱥᱚ ᱛᱤᱨᱤᱥ ᱪᱚᱞᱤᱥ ᱴᱟᱠᱟ ᱟᱨ ᱠᱟᱴᱟᱭ ᱛᱮᱫᱚ ᱢᱚᱴᱟᱢᱩᱴᱤ ᱮᱠᱥᱚ ᱥᱚᱨᱤ ᱮ ᱫᱩᱥᱚ ᱟᱹᱲᱟᱹᱭᱥᱚ ᱜᱮᱠᱚ ᱦᱟᱛᱟᱣᱟ ᱟᱞᱮ ᱥᱮᱜ ᱢᱟᱱᱮ ᱟᱞᱮ ᱥᱮᱜ ᱠᱷᱚᱡ ᱟᱯᱮ ᱫᱚ, ᱢᱤᱫᱥᱚ ᱴᱟᱠᱟ ᱜᱟᱱ ᱡᱟ ᱡᱟᱹᱥᱛᱤ ᱠᱚ ᱦᱟᱛᱟᱣ ᱫᱟ ᱟᱯᱮ ᱥᱮᱫ ᱛᱟᱭᱛᱚ?
ᱦᱳᱭ ᱦᱳᱭ ᱱᱚᱛᱮ ᱫᱚ ᱡᱟᱹᱥᱛᱤ ᱧᱚᱜ ᱜᱮ᱾ ᱱᱚᱛᱮ ᱚᱝᱠᱟ ᱤᱭᱟᱹ ᱠᱚᱫᱚ ᱜᱩᱫᱟᱢ ᱠᱚᱫᱚ ᱵᱟᱹᱱᱩᱜᱼᱟ ᱛᱚ᱾
ᱦᱳᱭ ᱦᱳᱭ ᱚᱱᱟ ᱠᱷᱟᱹᱛᱤᱨ ᱛᱮ ᱛᱷᱚᱲᱟ ᱟᱯᱮ ᱥᱮᱫ ᱠᱚ ᱮᱠᱥᱯᱳᱨᱴ ᱮᱫ ᱠᱚᱣᱟ᱾ ᱟᱞᱮ ᱥᱮᱜ ᱠᱷᱚᱡ ᱠᱚ ᱤᱫᱤᱭᱮᱫ ᱠᱚᱣᱟ, ᱦᱳᱭ ᱦᱳᱭ᱾
ᱛᱷᱚᱲᱟ ᱪᱷᱚᱲᱟ ᱧᱚᱜ ᱜᱮ ᱛᱚᱵᱮ ᱚᱱᱛᱮ ᱪᱤᱞᱤ ᱠᱚ ᱯᱮ ᱟᱹᱥᱩᱞ ᱵᱟᱲᱟ ᱠᱚᱣᱟ ᱜᱚᱝᱠᱮ ᱚᱲᱟᱜ ᱠᱚᱨᱮ ᱫᱚ?
ᱚᱲᱟᱜ ᱠᱚᱨᱮ ᱫᱚᱞᱮ ᱟᱹᱥᱩᱞ ᱠᱚᱣᱟ ᱩᱝᱠᱩ ᱥᱤᱢ, ᱜᱮᱰᱮ, ᱟ ᱢᱮᱨᱚᱢ, ᱟᱫᱚ ᱠᱤᱪᱷᱩ ᱠᱤᱪᱷᱩ ᱚᱲᱟᱜ ᱠᱚᱨᱮ ᱫᱚ ᱞᱟᱦᱟᱛᱮ ᱥᱩᱠᱨᱤ ᱠᱚᱠᱚ ᱟᱹᱥᱩᱞᱮᱫ ᱠᱚ ᱛᱟᱦᱮᱱ ᱜᱮᱭᱟ ᱟᱫᱚ ᱮᱠᱷᱚᱱ ᱫᱚ ᱥᱩᱠᱨᱤ ᱠᱚᱫᱚ ᱵᱟᱹᱠᱩ ᱟᱹᱥᱩᱞᱮᱫ ᱠᱚᱣᱟ ᱟᱸ ᱟᱹᱰᱤ ᱠᱚ ᱱᱚᱝᱨᱟᱭ ᱫᱟ ᱛᱚ ᱱᱚᱝᱨᱟᱭᱟᱠᱚ ᱛᱟᱨᱯᱚᱨᱮ ᱠᱷᱮᱛ ᱵᱟᱹᱫᱽ ᱠᱚᱠᱚ ᱱᱚᱥᱴᱚᱭᱟ ᱦᱩᱲᱩ ᱠᱩ ᱛᱚ ᱚᱱᱟ ᱠᱷᱟᱹᱛᱤᱨ ᱛᱮᱫᱚ ᱵᱟᱹᱠᱩ ᱟᱹᱥᱩᱞᱮᱫ ᱠᱚᱣᱟ ᱱᱮᱛᱟᱨ ᱫᱚ᱾ ᱟᱫᱚ ᱟᱞᱮ ᱫᱚ ᱟᱞᱮ ᱚᱲᱟᱜ ᱨᱮᱫᱚ ᱢᱮᱱᱟᱜ ᱠᱚᱣᱟ ᱜᱮᱰᱮ ᱢᱮᱱᱟᱜ ᱠᱚᱣᱟ, ᱟᱨ ᱥᱤᱢ ᱫᱚ ᱵᱟᱹᱱᱩᱜ ᱠᱩᱛᱟᱞᱮᱭᱟ ᱪᱟᱵᱟᱭᱮᱱ ᱛᱟᱞᱮᱭᱟᱠᱚ ᱜᱮᱰᱮ ᱜᱮᱞᱮ ᱟᱹᱥᱩᱞ ᱠᱚᱣᱟ᱾ ᱜᱮᱰᱮ ᱟᱨ ᱢᱮᱨᱚᱢ ᱟᱨ ᱢᱤᱫᱴᱮᱱ ᱰᱟᱝᱨᱟ ᱦᱮᱱᱟᱭ ᱛᱟᱞᱮᱭᱟ᱾ ᱢᱮᱨᱚᱢ ᱦᱚᱸ ᱢᱤᱫ ᱵᱟᱨᱭᱟ ᱜᱟᱱ ᱢᱮᱱᱟᱜ ᱠᱚᱛᱟᱞᱮᱭᱟ ᱵᱮᱥᱤ ᱫᱚ ᱵᱟᱝ᱾ ᱟᱯᱮ ᱜᱮ ᱪᱤᱞᱤ ᱠᱚ ᱪᱤᱞᱤ ᱠᱚᱯᱮ ᱟᱹᱥᱩᱞ ᱠᱚᱣᱟ?
ᱦᱳᱭ ᱟᱞᱮ ᱫᱚ ᱥᱤᱢ ᱦᱚᱸ ᱟᱹᱰᱤ ᱥᱟᱺᱜᱤ ᱢᱮᱱᱟᱜ ᱠᱚᱛᱟᱞᱮᱭᱟ᱾ ᱤᱱᱟᱹᱯᱚᱨ ᱜᱮᱰᱮ ᱦᱚᱸ ᱜᱮᱰᱮ ᱢᱮᱱᱟᱜ ᱠᱚᱣᱟ ᱛᱷᱚᱲᱟ ᱜᱮᱭᱟ ᱠᱚ, ᱤᱱᱟᱹ ᱠᱟᱛᱮᱜ ᱢᱮᱨᱚᱢ ᱦᱚᱸ ᱢᱮᱱᱟᱜ ᱠᱚᱜᱮᱭᱟ ᱤᱱᱠᱟ ᱥᱟᱛ ᱟᱴ ᱴᱤ ᱜᱟᱱ᱾
ᱦᱳᱭ ᱦᱳᱭ
ᱟ ᱤᱱᱟᱹ ᱠᱟᱛᱮᱜ ᱰᱟᱝᱨᱟ ᱠᱚᱫᱚ ᱮᱠᱚᱢ ᱥᱟᱸᱜᱤ ᱜᱮᱛᱟᱞᱮᱭᱟ ᱠᱚ ᱦᱟᱸᱜ, ᱟᱞᱮ ᱫᱚ ᱮᱠᱚᱢ ᱦᱟᱱᱛᱮ ᱯᱩᱱ ᱜᱮᱞ ᱜᱟᱱ ᱠᱩ ᱦᱩᱭᱩᱜᱼᱟ ᱾
ᱯᱩᱱ ᱜᱮᱞ!
ᱦᱮᱸ
ᱞᱚᱦᱟ ᱟᱹᱰᱤ ᱟᱭᱢᱟ ᱫᱚ? ᱛᱟᱦᱚᱞᱮ ᱱᱩᱝᱠᱩ ᱡᱮ ᱱᱚᱜᱼᱚᱭ ᱱᱚᱣᱟ ᱱᱩᱝᱠᱩ ᱱᱚᱜᱼᱟᱭ ᱱᱚᱣᱟ ᱰᱟᱝᱨᱟ ᱟᱹᱠᱷᱨᱤᱧ ᱠᱩ ᱢᱟᱱᱟᱭᱮᱫ ᱠᱩ ᱛᱟᱦᱚᱞᱮ ᱟᱯᱮ ᱫᱚ ᱛᱟᱦᱚᱞᱮ ᱟᱹᱠᱷᱨᱤᱧ ᱫᱟᱹᱲᱤᱣ ᱠᱩ ᱠᱟᱱᱟ ᱯᱮ ᱥᱮ ᱵᱟᱝ?
ᱦᱳᱭ ᱱᱚᱛᱮ ᱫᱚ ᱜᱟᱱᱚᱜ ᱠᱟᱱ ᱜᱮᱭᱟ ᱤᱱᱟᱹᱜ ᱛᱚ ᱤᱱᱟᱹᱜ ᱤᱱᱟᱹᱜ ᱛᱷᱚᱲᱟ ᱫᱟᱢ ᱫᱚ ᱵᱟᱝ ᱧᱟᱢᱚᱜ ᱠᱟᱱᱟ ᱵᱚᱞᱮ ᱮᱱᱦᱚᱸ ᱠᱚᱢ ᱫᱷᱟᱨᱟ ᱛᱮ ᱟᱫᱚ ᱜᱟᱱᱚᱜ ᱠᱟᱱ ᱜᱮᱭᱟ ᱱᱚᱛᱮ ᱫᱚ
ᱟᱫᱚ ᱩᱱᱟᱹᱜ ᱜᱮ ᱯᱩᱱ ᱜᱮᱞ ᱪᱮᱫ ᱮᱢ ᱢᱮᱱ ᱠᱮᱫᱟ ᱰᱟᱝᱨᱟ ᱟᱯᱮᱨᱮ ᱨᱮᱱ ᱛᱟᱦᱚᱞᱮ ᱫᱚ ᱟᱨ ᱡᱚᱢ ᱫᱚ ᱪᱮᱜ ᱯᱮ ᱮᱢᱟ ᱠᱚ ᱠᱟᱱᱟ?
ᱦᱚᱜᱼᱚᱭ ᱱᱚᱛᱮ ᱫᱚ ᱜᱚᱝᱠᱮ ᱟᱯᱮ ᱥᱮᱫ ᱞᱮᱠᱟ ᱚᱱᱠᱟ ᱚᱲᱟᱜ ᱨᱮᱜᱮ ᱞᱮ ᱠᱷᱟᱣᱟᱲ ᱠᱟᱠᱚ ᱚᱱᱠᱟ ᱤᱭᱟᱹ ᱢᱟ ᱵᱟᱝ ᱠᱟᱱᱟ ᱩᱱᱟᱹᱜ ᱱ ᱢᱟ ᱦᱮᱸ ᱱᱚᱜᱼᱚᱭ ᱱᱚᱛᱮ ᱫᱚ ᱢᱮᱱᱟᱜ ᱜᱮᱭᱟ ᱚᱱᱠᱟ ᱛᱚᱞ ᱫᱚ ᱤᱭᱟᱹ ᱠᱚᱦᱚᱸ ᱴᱟᱹᱭ ᱠᱚᱦᱚᱸ
ᱟᱪᱷᱟ ᱟᱪᱷᱟ ᱟᱼᱟᱲᱟᱜ ᱠᱟᱜᱩ ᱠᱟᱱᱟ ᱯᱮ ᱛᱟᱭᱛᱚ,
ᱮᱸᱜ ᱟᱲᱟᱜ ᱫᱚ ᱵᱟᱝ ᱵᱚᱞᱮ ᱛᱚᱞ ᱜᱮ ᱟᱫᱚ ᱵᱟᱝᱟ ᱚᱲᱟᱜ ᱨᱮᱫᱚ ᱵᱟᱞᱮ ᱛᱚᱞ ᱠᱟᱠᱚᱣᱟ ᱦᱟᱸᱛᱮ ᱵᱟᱲᱜᱮ ᱨᱮ
ᱟᱪᱪᱷᱟ ᱟᱪᱪᱷᱟ ᱟᱪᱪᱷᱟ ᱢᱟᱱᱮ ᱚᱱᱠᱟ ᱡᱟᱭᱜᱟ ᱢᱮᱱᱟᱜ ᱟᱠᱟᱜ ᱜᱮᱭᱟ ᱟᱨᱠᱤ
ᱴᱟᱸᱜᱟᱣ ᱠᱟᱠᱳᱣᱟᱯᱮ
ᱦᱮᱸ ᱴᱟᱸᱜᱟ ᱠᱩᱞᱮ
ᱚ ᱟᱪᱪᱷᱟ ᱟᱪᱪᱷᱟ ᱛᱟᱦᱞ ᱫᱚ ᱟᱫᱚ ᱟᱹᱰᱤ ᱛᱟᱦᱞᱮ ᱩᱱᱠᱩ ᱯᱩᱱ ᱜᱮᱞᱰᱟᱝᱨᱟ ᱫᱚ ᱛᱚ ᱟᱭᱢᱟ ᱟᱫᱚ ᱢᱟᱱᱮ ᱯᱷᱟᱨᱢᱮ ᱞᱮᱠᱟ ᱢᱤ ᱚᱲᱟᱜ ᱢᱮᱱᱟᱜ ᱛᱟᱯᱮᱭᱟ ᱛᱟᱭᱛᱚ
ᱦᱳᱭ ᱦᱳᱭ ᱦᱳᱭ ᱟᱞᱮ ᱯᱷᱟᱨᱢᱮᱞᱮᱠᱟ ᱦᱮᱱᱟᱜᱼᱟ᱾
ᱯᱩᱱ ᱜᱮᱞ ᱰᱟᱝᱨᱟ ᱫᱚᱠᱚ ᱥᱚᱡᱷᱟᱼᱟ, ᱩᱱᱟᱹᱜ ᱜᱟᱱ ᱰᱟᱝᱨᱟ ᱫᱚ ᱟᱫᱚ ᱟᱫᱚ ᱛᱟᱦᱞᱮ ᱛᱚᱣᱟ ᱠᱚᱦᱚᱯᱮ ᱟᱹᱠᱷᱨᱤᱧ ᱜᱮᱭᱟ ᱛᱟᱭ ᱛᱚ,
ᱦᱮᱸ ᱛᱚᱣᱟ ᱠᱚ ᱡᱟᱜᱮ ᱫᱚᱞᱮ ᱟᱠᱷᱨᱤᱧ ᱜᱮᱭᱟ᱾
ᱩᱸ ᱟᱨ ᱟᱯᱮ ᱥᱮᱫ ᱛᱚᱣᱟᱟᱨ ᱨᱮᱱᱟᱜ
ᱱᱚᱛᱮ ᱛᱚᱣᱟᱨ ᱨᱮᱱᱟᱜ ᱤᱱᱠᱟᱹ ᱱᱚᱣᱟ ᱟᱹᱛᱩ ᱠᱚᱨᱮᱱᱟᱜ ᱵᱟᱡᱟᱨ ᱠᱚᱨᱮ ᱫᱚ ᱱᱟᱦᱟᱜ, ᱟ ᱤᱱᱠᱟᱹ ᱯᱩᱱ ᱜᱮᱞ ᱜᱮ ᱱᱟᱦᱜ ᱵᱤᱡᱤ ᱨᱮ
ᱟᱫᱚ ᱱᱚᱜᱼᱚᱭ ᱱᱮᱛᱟᱨ ᱢᱟ ᱱᱟᱣᱟ ᱢᱤᱫᱴᱟᱝ ᱥᱤᱥᱴᱮᱢ ᱨᱟᱠᱟᱵ ᱠᱟᱱ ᱚᱱᱮ ᱱᱮᱛᱟᱨ ᱢᱟ ᱱᱚᱝᱠᱟᱱ ᱢᱤᱫ ᱪᱮᱱ ᱱᱟᱣᱟ ᱜᱮ ᱟᱞᱮ ᱥᱮᱫ ᱢᱟᱠᱚ ᱨᱟᱠᱟᱵ ᱠᱟᱱ ᱢᱮᱥᱤᱱ ᱠᱚ ᱨᱟᱠᱟᱵ ᱠᱟᱱ ᱯᱷᱮᱰ ᱛᱚᱣᱟ ᱨᱮᱱᱟᱜ ᱯᱷᱮᱰ ᱪᱮᱜ ᱞᱮᱠᱟ ᱛᱟᱦᱮᱱᱟ?
ᱦᱮᱸ ᱦᱮᱸ ᱦᱮᱸ
ᱚᱱᱟ ᱦᱤᱥᱟᱹᱵ ᱛᱮ ᱫᱟᱢ
ᱩᱸᱻ
ᱚᱱᱠᱟ ᱡᱮ ᱥᱳᱛᱛᱩᱨ ᱴᱟᱠᱟ ᱠᱮᱡᱤ ᱦᱚᱸᱚᱢ ᱧᱟᱢ ᱫᱟᱲᱮᱭᱟᱜᱼᱟ, ᱟᱵᱟᱨ ᱛᱤᱨᱤᱥ ᱴᱟᱠᱟ ᱠᱮᱡᱤ ᱦᱚᱢ ᱧᱟᱢ ᱫᱟᱲᱮᱭᱟᱜᱼᱟ ᱛᱳᱣᱟ᱾
ᱩᱸ
ᱢᱟᱱᱮ ᱚᱱᱟ ᱯᱷᱮᱰ ᱦᱤᱥᱟᱹᱵ ᱫᱟᱢ ᱟᱨᱠᱤ ᱟᱞᱮ ᱥᱮᱜ ᱫᱚ᱾ ᱚᱱᱠᱟ ᱚᱱᱠᱟ ᱫᱚᱠᱟᱱ ᱱᱟᱣᱟ ᱱ ᱫᱚᱠᱟᱱ ᱠᱚ ᱠᱷᱩᱞᱟᱹᱣ ᱟᱠᱟᱫᱟ ᱟᱨᱠᱤ ᱛᱚᱣᱟ ᱨᱮᱭᱟᱜ ᱫᱚᱠᱟᱱ ᱠᱚ? ᱵᱚᱞᱮ
ᱟᱞᱮ ᱥᱮᱫ ᱫᱚ ᱚᱱᱠᱟ ᱞᱟᱹᱴᱩ ᱞᱟᱹᱴᱩ ᱦᱟᱴ ᱠᱚᱨᱮ ᱫᱚ ᱱᱟᱦᱜ ᱤᱱᱠᱟᱹ
ᱦ
ᱤᱨᱟᱹᱞ ᱜᱮᱞ ᱜᱟᱱ ᱱᱚᱛᱮ ᱫᱚᱠᱚ ᱤᱭᱟᱹᱭᱱᱟ ᱫᱟᱢᱟ ᱠᱮᱡᱤ ᱨᱮ ᱟᱨ ᱱᱚᱛᱮ ᱟᱹᱛᱩ ᱯᱟᱲᱟ ᱠᱚᱨᱮᱱᱟᱜ ᱤᱭᱟᱹ ᱠᱚᱨᱮ ᱫᱚ ᱦᱟᱴ ᱠᱚᱨᱮ ᱫᱚ ᱠᱚᱢ ᱫᱷᱟᱨᱟ ᱜᱮᱭᱟ᱾ ᱟᱫᱚ ᱟᱞᱮ ᱤᱱᱟᱹᱜ ᱵᱟᱝᱞᱮ ᱟᱹᱠᱷᱨᱤᱧ ᱜᱮᱭᱟ ᱱᱮᱛᱟᱨ ᱫᱤᱱ ᱢᱟ ᱦᱟᱱᱟ ᱟᱜ
ᱩᱱᱟᱹᱜ ᱜᱟᱱ ᱰᱟᱝᱨᱟ ᱢᱮᱱᱟᱜ ᱠᱚᱛᱟᱯᱮᱭᱟ, ᱛᱚ ᱛᱟᱦᱞᱮ ᱩᱱᱠᱩᱣᱟᱜ ᱛᱚᱣᱟ ᱯᱮ ᱪᱮᱠᱟᱭᱟ?
ᱦᱳᱭ ᱤᱱᱠᱟᱹ ᱜᱮᱞᱮ ᱦᱚᱯᱚᱱ ᱜᱮᱞᱮ ᱡᱚᱢ ᱪᱚ ᱠᱚᱣᱟ᱾
ᱚᱻ ᱦᱮᱸ ᱚᱱᱟ ᱦᱚᱸ ᱴᱷᱤᱠ ᱜᱮᱭᱟ ᱦᱚᱯᱚᱱ ᱠᱚᱦᱚ ᱚᱠᱟ ᱨᱮᱠᱚ ᱧᱟᱢᱟ? ᱟᱫᱚ ᱵᱮᱵᱥᱟ ᱫᱟᱲᱮᱭᱟᱜ ᱛᱚᱣᱟ ᱨᱮᱱᱟᱜ,